ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ?
ᱪᱮᱫ ᱜᱚᱝᱠᱮ?
ᱨᱚᱲ ᱟᱸᱡᱚᱢ ᱧᱟᱢᱚᱜ ᱠᱟᱱᱟ ᱜᱚᱝᱠᱮ?
ᱦᱮᱸ ᱜᱚᱝᱠᱮ ᱟᱸᱡᱚᱢ ᱧᱟᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ?
ᱦᱳᱭ ᱜᱚᱝᱠᱮ ᱟᱵᱮᱱᱟᱜ ᱦᱚᱸ ᱮᱸ ᱱᱟᱯᱟᱭ ᱜᱮ ᱟᱸᱡᱚᱢ ᱧᱟᱢᱚᱜ ᱠᱟᱱᱟ᱾
ᱚ᱾
ᱜᱚᱢᱠᱮ ᱛᱟᱦᱚᱞᱮ ᱫᱟᱠᱟ ᱠᱚ ᱡᱚᱢ ᱵᱟᱲᱟ ᱦᱩᱭᱱᱟ?
ᱫᱟᱠᱟ ᱠᱚᱫᱚ ᱡᱚᱢ ᱵᱟᱲᱟ ᱦᱩᱭ ᱠᱟᱱᱟ, ᱟᱵᱮᱱᱟᱜ ᱫᱚ ᱜᱚᱝᱠᱮ?
ᱪᱷᱟ, ᱦᱳᱭ ᱜᱚᱝᱠᱮ ᱟᱞᱮ ᱦᱚᱞᱮ ᱡᱚᱢ ᱵᱟᱲᱟ ᱠᱮᱫᱟ ᱟᱫᱚ ᱱᱤᱛᱚᱜ ᱫᱚ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟ᱾ ᱟᱫᱚ ᱛᱤᱦᱤᱧ ᱫᱚ ᱡᱤᱞ ᱞᱮ ᱩᱛᱩ ᱞᱮᱫᱟ ᱛᱚ
ᱳ ᱡᱤᱞ ᱯᱮ ᱩᱛᱩ ᱞᱮᱫᱟ?
ᱦᱳᱭ ᱜᱚᱝᱠᱮ ᱤᱧ ᱫᱚ ᱵᱟᱡᱟᱨ ᱦᱩᱭ ᱞᱮᱱᱟ ᱟᱫᱚ ᱛᱤᱦᱤᱧ ᱛᱷᱚᱲᱟ ᱜᱟᱱ ᱥᱩᱠᱨᱤ ᱡᱤᱞ ᱠᱩ ᱟᱹᱜᱩ ᱞᱮᱫ ᱛᱟᱞᱮᱭᱟ᱾
ᱟᱪᱪᱷᱟ ᱟᱪᱪᱷᱟ᱾
ᱟᱫᱚ ᱚᱱᱟ ᱜᱤ ᱟᱞᱮ ᱥᱮᱫ ᱢᱟ ᱠᱟᱡᱟᱠ ᱮ ᱫᱟᱜ ᱵᱟᱲᱟᱭᱫᱟ ᱟᱫᱚ ᱟᱯᱮ ᱥᱮᱫ ᱫᱚ ᱫᱟᱜ ᱵᱟᱲᱟᱭ ᱮᱫᱟᱭ ᱥᱮ ᱵᱟᱝ ᱜᱚᱝᱠᱮ?
ᱩᱸ
ᱦᱮᱸ ᱜᱚᱝᱠᱮ ᱨᱚᱲ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱟᱸᱡᱚᱢᱚᱜ
ᱦᱳᱭ ᱟᱫᱚ ᱞᱟᱹᱭ ᱫᱟᱹᱧ ᱟᱯᱮ ᱥᱮᱫ ᱫᱚ ᱛᱟᱦᱚᱞᱮ ᱫᱟᱜ ᱵᱟᱲᱟᱭ ᱫᱟᱭ ᱥᱮ ᱵᱟᱝ?
ᱦᱮᱸ ᱫᱟᱜ ᱮᱫᱟᱭ ᱫᱚᱢᱮ ᱜᱮ᱾ ᱱᱚᱜᱼᱚᱭ ᱯᱮ ᱯᱩᱱ ᱫᱤᱱ ᱦᱩᱭᱩᱜ ᱠᱟᱱᱟ ᱫᱚᱢᱮ ᱜᱮ ᱫᱟᱜ ᱮᱫᱟᱭ ᱥᱟᱨᱟᱫᱤᱱ ᱜᱮ ᱫᱟᱜ ᱮᱫᱟᱭ᱾
ᱟᱪᱪᱷᱟ, ᱟᱫᱚ ᱜᱚᱝᱠᱮ ᱨᱚᱲ ᱢᱟ ᱦᱟᱸᱜ ᱟᱹᱰᱤ ᱵᱷᱤᱛᱨᱤ ᱧᱚᱜ ᱨᱮ ᱟᱸᱡᱚᱢᱚᱜ ᱠᱟᱱᱟ ᱦᱮᱸᱥᱮ᱾
ᱵᱷᱤᱛᱨᱤ ᱧᱚᱸᱜ ᱨᱮ ᱟᱸᱡᱚᱢᱚᱜ ᱠᱟᱱᱟ ᱟᱪᱪᱷᱟ ᱱᱤᱛᱚᱜ ᱴᱷᱤᱠ ᱜᱮ ᱟᱸᱡᱚᱢᱚᱜ ᱠᱟᱱᱟ?
ᱦᱚᱭ ᱦᱚᱭ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱚᱦᱚ ᱟᱪᱪᱷᱟ ᱢᱟ ᱦᱟᱸᱜ
ᱟᱨ ᱛᱟᱦᱚᱞᱮ ᱜᱚᱝᱠᱮ ᱦᱩᱲᱩ ᱠᱚ ᱫᱚ ᱯᱮ ᱨᱚᱦᱚᱭ ᱵᱟᱲᱟ ᱠᱮᱫᱟ ᱥᱮ ᱵᱟᱝ?
ᱦᱩᱲᱩ ᱠᱚᱫᱚ ᱱᱚᱜᱼᱚᱭ ᱨᱚᱦᱚᱭ ᱵᱟᱲᱟ ᱠᱚ ᱪᱟᱞᱟᱜ ᱠᱟᱱᱟ ᱟᱨ ᱪᱮᱫ᱾ ᱟ ᱦᱚᱞᱟ ᱢᱟᱱᱫᱷᱮᱨ ᱠᱷᱚᱱᱟᱜ ᱞᱮ ᱮᱛᱚᱦᱚᱵ ᱟᱠᱟᱫᱟ ᱦᱩᱲᱩ ᱨᱚᱦᱚᱭ ᱠᱚ᱾ ᱟᱨ ᱞᱟᱦᱟ ᱛᱮᱢᱟ ᱫᱟᱜ ᱠᱚ ᱚᱱᱠᱟ ᱵᱟᱝ ᱛᱟᱦᱮᱸ ᱠᱟᱱᱟ ᱛᱚ ᱟᱫᱚ ᱚᱱᱟ ᱛᱩᱨ ᱵᱟᱞᱮ ᱨᱚᱦᱚᱭ ᱞᱮᱫ ᱛᱟᱦᱮᱸᱫ᱾
ᱟᱪᱪᱷᱟ᱾
ᱚ ᱟᱨ ᱟᱯᱮ ᱥᱮᱱ ᱫᱚ ᱜᱚᱝᱠᱮ?
ᱦᱚᱭ ᱜᱚᱝᱠᱮ ᱟᱞᱮ ᱥᱮᱫ ᱦᱚᱸ ᱦᱩᱲᱩ ᱫᱚ ᱞᱟᱹᱭ ᱜᱟᱱᱚᱜᱼᱟ ᱨᱚᱦᱚᱭ ᱫᱚ ᱢᱩᱪᱟᱹᱫ ᱵᱟᱲᱟ ᱠᱮᱫᱟᱞᱮ ᱱᱟᱦᱟᱜ᱾
ᱚ ᱟᱯᱮ ᱫᱚᱯᱮ ᱨᱚᱦ... ᱟ... ᱪᱟᱥ ᱵᱟᱲᱟᱭ ᱜᱮᱭᱟ ᱥᱮ ᱵᱟᱝ ᱜᱚᱝᱠᱮ ᱛᱟᱦᱞᱮ
ᱦᱮᱸ ᱜᱚᱝᱠᱮ ᱨᱚᱦᱚᱭ ᱫᱚ ᱦᱩᱭ ᱵᱟᱲᱟᱣ ᱟᱠᱟᱱᱟ
ᱚ ᱟᱪᱪᱷ...
ᱟᱫᱚ ᱱᱚᱸᱠᱟ ᱜᱮ ᱛᱷᱚᱲᱟ ᱞᱟᱦᱟ ᱧᱚᱜ ᱨᱮ ᱫᱟᱜ ᱞᱮᱫᱟᱭ ᱛᱚ
ᱦᱮᱸ
ᱟᱫᱚ ᱦᱚᱭ ᱚᱱᱟ ᱫᱟᱜ ᱛᱤᱜᱤ ᱱᱟᱦᱟᱜ ᱞᱮ ᱨᱚᱦᱚᱭ ᱟᱠᱟᱫᱟ᱾
ᱟᱪᱪᱷᱟ
ᱟᱯᱮᱥᱮᱫ ᱫᱚ ᱛᱟᱦᱞᱮ ᱛᱤᱦᱤᱧ ᱫᱚ ᱫᱟᱜ ᱞᱮᱫᱟᱭ ᱥᱮ ᱵᱟᱝ ᱜᱚᱝᱠᱮ
ᱛᱮᱦᱮᱧ ᱜᱚᱝᱠᱮ ᱥᱮᱛᱟᱜ ᱠᱷᱚᱱᱟᱜ ᱜᱮ ᱫᱟᱜᱮᱫ ᱛᱟᱦᱮᱸᱜ ᱟᱞᱮ ᱱᱚᱛᱮ ᱢᱟ ᱱᱚᱜ-ᱚᱭ ᱱᱤᱛᱚᱜ ᱦᱚᱸᱭ ᱫᱟᱜ ᱮᱫ ᱜᱮᱭᱟ
ᱟᱪᱪᱷᱟ
ᱦᱳᱭ ᱟᱯᱮ ᱥᱮᱫ ᱫᱚ ᱜᱚᱝᱠᱮ ᱱᱤᱛᱳᱮ ᱫᱟᱜ ᱮᱫᱟᱭ ᱥᱮ ᱵᱟᱝ
ᱛᱮᱦᱤᱧ ᱫᱚ ᱫᱚᱢᱮ ᱫᱟᱜ ᱠᱮᱫᱟᱭ ᱟᱫᱚ ᱦᱟᱹᱠᱩ ᱠᱩ ᱜᱚᱡ ᱵᱟᱲᱟ ᱠᱮᱫ ᱠᱚᱣᱟᱞᱮ ᱱᱚᱝᱠᱟ ᱢᱚᱥᱟᱨᱤ ᱠᱚᱞᱮ ᱚᱰᱟᱣ ᱞᱮᱫᱟ ᱠᱟᱡᱟᱠ ᱫᱟᱜ ᱟᱹᱛᱩ ᱞᱮᱱᱟ ᱛᱚ
ᱦᱮᱸ ᱦᱮᱸ ᱟᱫᱚ ᱛᱤᱱᱟᱹᱜ ᱜᱟᱱ ᱦᱟᱹᱠᱩ ᱠᱩᱯᱮ ᱤᱭᱟᱹ ᱠᱮᱫ ᱠᱚᱣᱟ ᱜᱚᱡ ᱠᱮᱫ ᱠᱚᱣᱟ, ᱪᱮᱫ ᱵᱤᱱ ᱞᱟᱹᱭ ᱮᱫᱟ ᱜᱚᱝᱠᱮ
ᱚ ᱵᱤᱥᱤ ᱫᱚ ᱵᱮᱥᱤ ᱫᱚ ᱵᱟᱞᱮ ᱧᱟᱢ ᱟᱠᱟᱫ ᱠᱚᱣᱟ ᱱᱚᱠᱟ ᱡᱚᱢ ᱞᱮᱠᱟᱜᱮ᱾
ᱚ
ᱜᱚᱝᱠᱮ ᱛᱟᱦᱞᱮ ᱟᱯᱮ ᱥᱮᱫ ᱫᱚ ᱦᱟᱹᱠᱩ ᱠᱚᱠᱚ ᱧᱟᱢᱚᱜ ᱜᱮᱭᱟ ᱥᱮ ᱵᱟᱝ ᱱᱚᱠᱟ ᱫᱟᱜ ᱞᱮᱠᱷᱟᱱ᱾
ᱦᱮᱸ ᱜᱚᱝᱠᱮ ᱧᱟᱢᱚᱜ ᱜᱮᱭᱟ ᱠᱚ ᱱᱚᱜ-ᱚᱭ ᱱᱤᱭᱟᱹ ᱫᱤ ᱱᱚᱜ-ᱚᱭ ᱱᱮᱛᱟᱨ ᱢᱟ ᱫᱟᱜ ᱵᱟᱲᱟᱭᱟ ᱛᱚ ᱧᱟᱢᱚᱜ ᱠᱟᱱᱟ ᱠᱚ ᱟᱞᱮ ᱱᱚᱛᱮ ᱦᱚᱸ ᱟᱞᱮ ᱦᱚᱸ ᱫᱤᱱᱜᱮ ᱦᱟᱹᱠᱩ ᱜᱮᱞᱮ ᱡᱚᱢᱮᱫ ᱠᱚᱣᱟ
ᱦᱚᱭ ᱟᱫᱚ ᱜᱚᱝᱠᱮ ᱨᱚᱲ ᱱᱟᱦᱟᱜ ᱚᱠᱟ ᱞᱮᱠᱟ ᱪᱚᱸ ᱟᱸᱡᱚᱢ ᱜᱚᱫᱚᱜ ᱠᱟᱱᱟ ᱚᱠᱟ ᱥᱚᱢᱚᱭ ᱪᱚᱸ ᱞᱟᱹᱴᱩ ᱧᱚᱜ ᱥᱟᱰᱤ ᱠᱟᱱᱟ ᱚᱠᱟ ᱥᱩᱢᱚᱭ ᱪᱚᱸ ᱠᱟᱹᱴᱤᱡ ᱧᱚᱜ ᱥᱟᱰᱤ ᱠᱟᱱᱟ ᱦᱮᱸ ᱥᱮ
ᱟᱪᱪᱷᱟ ᱮᱸᱻ ᱚᱝᱠᱟ ᱱᱮᱴᱣᱟᱨᱠ ᱮ ᱯᱨᱚᱵᱞᱮᱢ ᱮᱫᱟ ᱦᱟᱭᱛᱚ ᱥᱮ ᱪᱮᱫ ᱠᱷᱟᱹᱛᱤᱨ ᱦᱟᱜ ᱵᱟᱹᱧ ᱞᱟᱹᱭ ᱫᱟᱲᱮᱜ ᱠᱟᱱᱟ ᱟᱹᱞᱤᱧ ᱦᱚᱸ
ᱦᱳᱭ ᱦᱳᱭ ᱦᱳᱭ
ᱦᱳᱭ ᱦᱳᱭᱼᱼ
ᱟᱫᱚ ᱛᱟᱦᱞᱮ ᱜᱚᱝᱠᱮᱼᱼ ᱟᱯᱮ ᱥᱮᱫ ᱫᱚ ᱟᱨ ᱱᱚᱣᱟ ᱦᱩᱲᱩ ᱪᱷᱟᱲᱟ ᱫᱚ ᱟᱨ ᱪᱮᱫ ᱠᱚ ᱯᱮ ᱨᱚᱦᱚᱭ ᱵᱟᱲᱟᱭ ᱜᱮᱭᱟ
ᱟᱫᱚ ᱱᱤᱭᱟᱹ ᱥᱚᱢᱚᱭ ᱫᱚ ᱥᱩᱫᱩ ᱦᱩᱲᱩ ᱜᱮᱞᱮ ᱨᱚᱦᱚᱭ ᱜᱮᱭᱟ ᱟᱨᱼᱼ ᱮᱴᱟᱜ ᱢᱟᱱᱮ ᱱᱚᱜᱼᱚᱭ ᱨᱮᱭᱟᱲ ᱫᱤᱱ ᱫᱚ ᱚᱱᱟ ᱛᱩᱲᱤ ᱠᱚ ᱪᱟᱥ ᱜᱮᱭᱟ ᱟᱨ ᱟᱹᱞᱩ ᱠᱚᱼᱼ ᱤᱱᱟᱹ ᱠᱚ ᱜᱮᱞᱮ ᱟᱞᱮ ᱫᱚᱞᱮ ᱪᱟᱥ ᱵᱟᱲᱟᱭ ᱜᱮᱭᱟᱞᱮ ᱟᱨ ᱥᱚᱵᱽᱡᱤ ᱠᱚ ᱫᱚ ᱩᱱᱟᱹᱜ ᱫᱚ ᱵᱟᱠᱚ ᱪᱟᱥ ᱜᱮᱭᱟ
ᱟᱯᱮ ᱥᱮᱫ ᱫᱚ ᱛᱟᱦᱟᱞᱮ ᱱᱚᱜ-ᱚ ᱱᱚᱣᱟ ᱡᱷᱤᱸᱜᱟᱹ ᱠᱩ ᱯᱚᱴᱚᱞ ᱠᱩᱼᱼ ᱟᱨ ᱱᱚᱣᱟ ᱠᱩᱸᱫᱽᱨᱤ ᱠᱩ ᱵᱟᱯᱮ ᱨᱚᱦᱚᱭ ᱜᱮᱭᱟ ᱟᱯᱮ ᱫᱚ ᱜᱚᱝᱠᱮᱼᱼ
ᱟᱞᱮ ᱚᱱᱛᱮ ᱫᱚ ᱠᱚ ᱨᱚᱦᱚᱭ ᱜᱮᱭᱟ ᱢᱟᱱᱮ ᱟᱞᱮ ᱚᱱᱟ ᱥᱟᱭᱤᱰ ᱫᱚ ᱩᱱᱟᱹᱜ ᱴᱟᱜ ᱫᱚ ᱵᱟᱠᱚ ᱨᱚᱦᱚᱭ ᱜᱮᱭᱟ ᱥᱚᱵᱽᱡᱤ ᱠᱚ ᱫᱚ᱾
ᱟᱞᱮ ᱫᱚᱼᱼ ᱱᱮᱛᱟᱨ ᱫᱚ ᱦᱚᱸᱜ ᱱᱚᱣᱟ ᱠᱚ ᱜᱮ ᱠᱚ ᱨᱚᱦᱚᱭ ᱵᱟᱲᱟᱣ ᱠᱟᱫᱟ ᱱᱚᱣᱟ ᱡᱷᱤᱸᱜᱟᱹ ᱯᱚᱴᱚᱞ ᱠᱩᱸᱫᱽᱨᱤᱼᱼ
ᱚᱻ ᱚᱻ ᱟᱯᱮ ᱫᱚ ᱜᱚᱝᱠᱮ ᱟᱯᱮ ᱥᱮᱫ ᱫᱚ ᱪᱮᱫ ᱠᱚ ᱨᱚᱦᱚᱭ ᱜᱮᱭᱟ ᱱᱤᱭᱟᱹ ᱥᱚᱢᱚᱭ ᱫᱚᱼᱼ
ᱦᱮᱸ ᱜᱚᱝᱠᱮ ᱚᱠᱟ ᱥᱚᱢᱚᱭᱼᱼ
ᱵᱟᱝᱼᱟ ᱢᱟᱱᱮ ᱪᱮᱫ ᱪᱮᱫ ᱥᱚᱵᱽᱡᱤ ᱠᱚ ᱨᱚᱦᱚᱭ ᱜᱮᱭᱟ ᱟᱯᱮ ᱚᱱᱛᱮ?
ᱳ ᱜᱚᱝᱠᱮ ᱥᱚᱵᱽᱡᱤ ᱞᱟᱹᱭ ᱞᱮᱠᱷᱟᱱ ᱫᱚ ᱟᱞᱮ ᱥᱮᱫ ᱫᱚ ᱥᱟᱱᱟᱢ ᱞᱮᱠᱟᱱᱟᱜ ᱥᱚᱵᱽᱡᱤ ᱜᱮ ᱠᱚ ᱨᱚᱦᱚᱭ ᱜᱮᱭᱟ ᱟᱫᱚᱼᱼ ᱮᱸ ᱚᱠᱟ ᱥᱤᱡᱤᱱ ᱨᱮ ᱱᱟᱦᱟᱜ ᱚᱠᱟ ᱥᱚᱵᱽᱡᱤ ᱦᱩᱭᱩᱜ-ᱟ ᱚᱱᱟ ᱥᱚᱵᱽᱡᱤ ᱠᱚᱜᱤ ᱠᱚ ᱨᱚᱦᱚᱭᱟ ᱡᱮᱢᱚᱱ ᱟᱹᱞᱩ ᱥᱚᱢᱚᱭ ᱫᱚ ᱟᱹᱞᱩ ᱦᱩᱠᱩ ᱨᱚᱦᱚᱭ ᱜᱮᱭᱟ ᱟᱨᱼᱼ ᱠᱩᱯᱤ ᱥᱚᱢᱚᱭ ᱫᱚ ᱠᱩᱯᱤᱼᱼ ᱟᱨ ᱦᱚᱸ ᱱᱚᱝᱠᱟᱜᱤ ᱱᱚᱜ-ᱚᱭ ᱱᱤᱛᱚᱜ ᱫᱚ ᱪᱟᱞᱟᱜ ᱠᱟᱱᱟ ᱱᱟᱜ ᱱᱚᱠᱟ ᱡᱷᱤᱸᱜᱟᱹ ᱯᱚᱴᱚᱞ ᱟᱨᱼᱼ ᱱᱚᱣᱟ ᱵᱷᱳᱴ ᱵᱷᱚᱴᱤ ᱦᱚᱸ ᱵᱤᱞᱟᱹᱛᱤ ᱠᱚ ᱨᱚᱦᱚᱭ ᱜᱮᱭᱟ ᱜᱚᱝᱠᱮ ᱛᱟᱦᱞᱮ ᱟᱯᱮ ᱫᱚ ᱵᱟᱝ ᱯᱮ ᱨᱚᱦᱚᱭ ᱵᱟᱲᱟᱭ ᱜᱮᱭᱟ
ᱟᱞᱮ ᱫᱚ ᱚᱱᱟ ᱫᱚ ᱥᱚᱵᱽᱡᱤ ᱠᱚ ᱫᱚ ᱦᱟᱸᱜ ᱩᱱᱟᱹᱜ ᱫᱚ ᱵᱟᱞᱮ ᱨᱚᱦᱚᱭ ᱜᱮᱭᱟ ᱟᱞᱮ ᱫᱚ ᱥᱩᱫᱩ ᱦᱩᱲᱩ ᱜᱮ ᱡᱟᱹᱥᱛᱤ ᱟᱞᱮ ᱚᱱᱛᱮ ᱫᱚ ᱦᱩᱲᱩ ᱜᱮ ᱡᱟᱹᱥᱛᱤᱼᱼ ᱡᱟᱹᱥᱛᱤ ᱠᱚ ᱨᱚᱦᱚᱭ ᱜᱮᱭᱟ ᱦᱩᱲᱩ ᱟᱨ ᱦᱩᱭᱩᱜ ᱠᱟᱱᱟ ᱟᱨ ᱛᱩᱲᱤ ᱠᱚ ᱜᱮ ᱨᱟᱵᱟᱝ ᱫᱤᱱ ᱫᱚ ᱨᱮᱭᱟᱲ ᱫᱤᱱ ᱟᱨ ᱪᱮᱫᱼᱼ
ᱟᱪᱪᱷᱟ
ᱦᱳᱭ
ᱟᱞᱮ ᱦᱚᱸ ᱱᱚᱝᱠᱟ ᱦᱩᱲᱩ ᱠᱚ ᱦᱚᱸ ᱢᱟᱞᱮ ᱨᱚᱦᱚᱭ ᱵᱟᱲᱟᱭ ᱜᱮᱭᱟ ᱟᱫᱚᱼᱼ ᱱᱮᱥ ᱫᱚ ᱱᱟᱦᱟᱜ ᱞᱟᱦᱟ ᱧᱚᱜ ᱠᱷᱚᱱ ᱜᱮ ᱫᱟᱜ ᱠᱟᱜ ᱞᱮᱛᱮᱼᱼ ᱟᱫᱚ ᱞᱟᱦᱟ ᱧᱚᱜ ᱨᱮ ᱜᱮᱞᱮ ᱨᱚᱦᱚᱭ ᱠᱟᱜᱼᱟ
ᱟᱪᱪᱷᱟ ᱟᱪᱪᱷᱟ ᱜᱚᱝᱠᱮ ᱛᱟᱦᱚᱞᱮ ᱟᱹᱵᱤᱱ ᱫᱚ ᱪᱮᱫ ᱠᱚ ᱵᱤᱱ ᱪᱤᱠᱟᱹ ᱵᱟᱲᱟᱭ ᱜᱮᱭᱟ ᱱᱤᱛᱚᱜ ᱫᱚᱼᱼ
ᱟ ᱜᱚᱢᱠᱮ ᱱᱤᱛᱚᱜ ᱫᱚ ᱚᱲᱟᱜ ᱠᱚ ᱨᱮ ᱜᱮ ᱛᱟᱦᱮᱸ ᱵᱟᱲᱟ ᱦᱩᱭᱩᱜ ᱜᱮᱭᱟ ᱚᱲᱟᱜ ᱠᱚ ᱨᱮᱱᱟᱜ ᱜᱮ ᱠᱟᱹᱢᱤ ᱵᱟᱲᱟᱭ ᱦᱩᱭᱩᱜ ᱜᱮᱭᱟ ᱟᱨ ᱱᱤᱛᱳ ᱫᱚᱼᱼ
ᱚᱲᱟᱜ ᱨᱮ ᱛᱟᱦᱮᱸ ᱛᱟᱦᱮᱸ ᱛᱮ ᱱᱚᱜᱼᱚ ᱱᱚᱝᱠᱟ ᱫᱚᱠᱟᱱ ᱢᱤᱫᱴᱟᱝ ᱤᱧ ᱠᱷᱩᱞᱟᱹᱣ ᱟᱠᱟᱫᱟ
ᱟᱪᱪᱷᱟ ᱟᱨ ᱪᱟᱥ ᱠᱟᱹᱢᱤ ᱠᱚ ᱵᱤᱱ ᱠᱚᱨᱟᱣ ᱵᱟᱲᱟᱭ ᱜᱮᱭᱟ ᱥᱮᱪᱮᱫ ᱪᱟᱥᱼᱼ
ᱦᱳᱭ ᱟᱫᱚ ᱚᱲᱟᱜ ᱨᱮᱱ ᱦᱚᱲ ᱠᱚ ᱦᱚᱸ ᱜᱚᱲᱚ ᱟᱠᱚ ᱦᱩᱭᱩᱜ ᱜᱮᱭᱟ ᱟᱫᱚ ᱱᱚᱠᱟ ᱠᱟᱹᱴᱤᱡ ᱠᱟᱹᱴᱤᱡᱼᱼ ᱠᱟᱹᱴᱤᱡ ᱠᱟᱱᱤᱧ ᱠᱷᱩᱞᱟᱹᱣ ᱟᱠᱟᱫᱟ ᱠᱤᱪᱨᱤᱡ ᱠᱩᱧ ᱫᱚᱠᱟᱱ ᱫᱟ ᱞᱩᱜᱽᱲᱤ ᱠᱚ ᱡᱟᱢᱟ ᱫᱚᱛᱚᱼᱼ ᱟᱨ ᱱᱚᱜᱼᱚᱭ ᱡᱩᱛᱟᱹ ᱠᱚᱼᱼ
ᱚ ᱵᱷᱟᱜᱤ ᱜᱮᱼᱼ
ᱜᱚᱝᱠᱮ ᱛᱟᱦᱚᱞᱮᱧ ᱞᱟᱹᱭ ᱮᱫᱟ ᱟᱯᱮ ᱥᱮᱫ ᱱᱚᱣᱟᱼᱼ ᱦᱮᱸ ᱱᱚᱝᱠᱟ ᱥᱟᱱᱛᱟᱲ ᱠᱩ ᱱᱚᱣᱟ ᱠᱚ ᱠᱚ ᱫᱚᱠᱟᱱ ᱜᱮᱭᱟ ᱥᱮ ᱵᱟᱝ ᱱᱚᱣᱟ ᱞᱩᱜᱽᱲᱤ ᱠᱚᱼᱼ
ᱥᱟᱱᱛᱟᱲ ᱠᱚ ᱫᱚ ᱩᱱᱟᱹᱜ ᱫᱚᱠᱟᱱ ᱠᱚ ᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱦᱟᱸᱜᱼᱼ ᱥᱟᱱᱛᱟᱲ ᱠᱚ ᱫᱚ ᱩᱱᱟᱹᱜ ᱫᱚᱠᱟᱱ ᱠᱚ ᱫᱚ ᱵᱟᱝ ᱵᱟᱠᱚ ᱫᱚᱠᱟᱱ ᱜᱮᱭᱟ ᱥᱟᱱᱛᱟᱲ ᱠᱚ ᱫᱚ ᱚᱱᱠᱟᱼᱼ ᱪᱟᱥᱼᱵᱟᱥ ᱪᱮᱛᱟᱱ ᱨᱮ ᱠᱚ ᱤᱭᱟᱹᱭ ᱜᱮᱭᱟ ᱠᱟᱹᱴᱤᱡ ᱡᱟᱹᱥᱛᱤ ᱠᱚᱼᱼ ᱢᱟᱱᱮ ᱤᱭᱟᱹ ᱚᱱᱟᱜᱮ ᱡᱟᱹᱥᱛᱤ ᱛᱤ ᱤᱪᱪᱷᱟᱹ ᱠᱚ ᱢᱮᱱᱟᱜ ᱛᱟᱠᱚ ᱜᱮᱭᱟ ᱟᱨ ᱪᱮᱫ ᱫᱚᱠᱟᱱ ᱠᱚᱨᱮ ᱢᱟᱱᱮ ᱩᱱᱟᱹᱜ ᱵᱮᱵᱽᱥᱟ ᱴᱮᱵᱽᱥᱟ ᱠᱚᱨᱮ ᱫᱚ ᱩᱱᱠᱩ ᱫᱚ ᱩᱱᱟᱹᱜ ᱤᱱᱴᱟᱨᱮᱥᱴ ᱵᱟᱪᱩᱜ ᱛᱟᱠᱚᱣᱟ ᱟᱨ ᱪᱮᱫ
ᱟᱪᱪᱷᱟ
ᱦᱳᱭ
ᱟᱞᱮᱥᱮᱫ ᱫᱚ ᱱᱚᱛᱮ ᱫᱚ ᱵᱮᱵᱥᱟ ᱫᱚ ᱞᱟᱹᱭ ᱞᱮᱠᱷᱟᱱ ᱵᱮᱵᱥᱟᱭ ᱜᱮᱭᱟ ᱠᱚ ᱟᱫᱚ ᱱᱚᱜᱼᱚ ᱱᱚᱠᱟ ᱡᱮᱢᱚᱱ ᱤᱧ ᱢᱟᱨᱟᱝ ᱵᱟ ᱨᱮᱱ ᱠᱚᱲᱟ ᱫᱚ ᱩᱱᱤ ᱫᱚ ᱵᱚᱭᱞᱟᱨ ᱯᱨᱚᱢᱮ ᱵᱮᱱᱟᱣ ᱟᱠᱟᱫᱟ ᱟᱨᱦᱚᱸ ᱱᱚᱠᱟ ᱢᱮᱨᱚᱢ ᱠᱚ ᱟᱹᱥᱩᱞ ᱟᱠᱟᱜ ᱠᱚᱣᱟ ᱟᱨ ᱥᱩᱠᱨᱤ ᱠᱚᱦᱚᱸᱭ ᱟᱹᱥᱩᱞ ᱟᱠᱟᱫ ᱠᱚᱣᱟ ᱱᱚᱜᱼᱚ ᱱᱚᱝᱠᱟ ᱟᱭᱢᱟ ᱵᱮᱵᱥᱟ ᱩᱱᱤ ᱫᱚᱭ ᱮᱦᱚᱵ ᱟᱠᱟᱫᱟ ᱟᱨ ᱤᱧᱫᱚ ᱱᱟᱦᱟᱜ ᱱᱚᱜᱼᱚ ᱱᱚᱣᱟ ᱠᱤᱪᱨᱤᱪ ᱠᱚᱜᱮᱧ ᱫᱚᱠᱟᱱ ᱫᱟ ᱟᱨ ᱚᱲᱟᱜ ᱦᱚᱲ ᱠᱚᱦᱚᱸ ᱱᱚᱜ ᱱᱚᱣᱟ ᱠᱤᱪᱨᱤᱡ ᱥᱤᱞᱟᱹᱭ ᱫᱚᱠᱟᱱ ᱠᱚ ᱵᱮᱱᱟᱣ ᱵᱟᱲᱟ ᱟᱠᱟᱫ ᱠᱚᱣᱟᱞᱮ
ᱟᱪᱪᱷᱟ ᱦᱩᱸ ᱵᱷᱟᱹᱜᱤ ᱜᱮᱛᱚ ᱛᱟᱦᱚᱞᱮ
ᱱᱚᱣᱟ ᱥᱚᱵᱡᱤ ᱠᱚᱫᱚ ᱵᱟᱡᱟᱨ ᱠᱷᱚᱱ ᱯᱮ ᱠᱤᱨᱤᱧ ᱟᱹᱜᱩᱭ ᱜᱮᱭᱟ ᱥᱮ ᱱᱚᱠᱟ ᱚᱲᱟᱜ ᱠᱚᱨᱮ ᱠᱷᱚᱱᱟᱜ ᱜᱮ
ᱩᱸ ᱥᱚᱵᱡᱤ ᱠᱚ ᱵᱟ ᱵᱟᱡᱟᱨ ᱠᱚᱨᱮ ᱠᱷᱚᱱᱟᱜ ᱜᱮ
ᱟᱪᱪᱷᱟ
ᱦᱮᱸ ᱦᱮᱸ
ᱟᱞᱮ ᱦᱚᱸ ᱱᱚᱜᱼᱚ ᱱᱚᱠᱟ ᱵᱟᱡᱟᱨ ᱠᱷᱚᱡ ᱢᱟᱠᱚ ᱠᱤᱨᱤᱧ ᱟᱹᱜᱩ ᱵᱟᱲᱟᱭ ᱜᱮᱭᱟ ᱟᱫᱚ ᱡᱚᱛᱚ ᱦᱚᱲᱜᱮ ᱱᱟᱦᱟᱜ ᱱᱤᱡᱮᱨ ᱱᱤᱡᱮᱨ ᱚᱲᱟᱜ ᱠᱚᱨᱮ ᱱᱚᱣᱟ ᱥᱚᱵᱡᱤ ᱫᱚᱠᱚ ᱨᱚᱦᱚᱭ ᱡᱚᱱᱟᱜ ᱠᱟᱱᱟ
ᱟᱪᱪᱷᱟ
ᱟᱫᱚ ᱡᱚᱠᱷᱚᱱ ᱚᱱᱟᱠᱚ ᱚᱠᱟ ᱠᱚ ᱡᱤᱱᱤᱥ ᱱᱟᱦᱟᱜ ᱵᱟᱝ ᱛᱟᱦᱮᱱ ᱛᱟᱠᱚᱣᱟ ᱞᱟᱹᱠᱛᱤᱭᱟᱱ ᱡᱤᱱᱤᱥ ᱚᱱᱟᱜᱮ ᱵᱟᱡᱟᱨ ᱠᱷᱚᱡ ᱫᱚᱠᱚ ᱠᱤᱨᱤᱧ ᱟᱹᱜᱩᱭᱟ
ᱦᱩᱸ ᱦᱩᱸ
ᱟᱨ ᱜᱚᱝᱠᱮ ᱛᱟᱦᱚᱞᱮ ᱟᱯᱮᱥᱮᱫ ᱥᱩᱠᱨᱤ ᱡᱤᱞ ᱠᱚ ᱧᱟᱢᱚᱜ ᱜᱮᱭᱟ ᱥᱮ ᱵᱟᱝ।
ᱦᱮᱸ ᱧᱟᱢᱚᱜ ᱜᱮᱭᱟ।
ᱫᱚᱢᱮᱜᱮ ᱟᱞᱮ ᱱᱚᱛᱮ ᱫᱚ ᱫᱚᱢᱮᱜᱮ ᱧᱟᱢᱚᱜ ᱜᱮᱭᱟ ᱟᱞᱮ ᱚᱱᱛᱮ ᱫᱚ ᱫᱤᱠᱩ ᱠᱚᱦᱚᱸ ᱠᱚ ᱡᱚᱢ ᱜᱮᱭᱟ ᱥᱩᱠᱨᱤ ᱡᱤᱞ ᱠᱚᱫᱚ।
ᱟᱪᱪᱷᱟ
ᱦᱮᱸ
ᱟᱞᱮᱥᱮᱫ ᱦᱚᱸ ᱥᱩᱠᱨᱤ ᱡᱤᱞ ᱢᱟ ᱧᱟᱢᱚᱜ ᱜᱮᱭᱟ ᱦᱟᱴ ᱠᱚᱨᱮ ᱟᱨ ᱟᱹᱰᱤ ᱩᱛᱟᱹᱨ ᱥᱩᱠ। ᱥᱩᱠᱨᱤ ᱫᱚᱠᱟᱱ ᱛᱟᱦᱮᱸ ᱱᱟᱛᱚ।
ᱦᱳᱭ ᱦᱳᱭ
ᱟᱫᱚ ᱟᱭᱩᱵ ᱵᱮᱞᱟ ᱫᱚ ᱱᱚᱠᱟ ᱥᱩᱠᱨᱤ ᱡᱤᱞ ᱫᱟᱢ ᱫᱚ ᱠᱚᱢᱟᱜ ᱜᱮᱭᱟ ᱟᱨᱦᱚᱸ ᱛᱮᱦᱤᱧ ᱫᱚ ᱫᱟᱜ ᱠᱟᱜᱼᱟᱭ ᱛᱚ। ᱟᱫᱚ ᱫᱟᱜ ᱤᱭᱟᱹᱛᱮ ᱩᱱᱟᱹᱜ ᱦᱟᱴᱨᱮ ᱦᱚᱲᱠᱚ ᱵᱟᱝᱠᱩ ᱪᱟᱞᱟᱣ ᱫᱟᱲᱮ ᱠᱟᱣᱫᱟᱜᱼᱟ। ᱟᱫᱚ ᱚᱱᱟ ᱠᱷᱟᱹᱛᱤᱨ ᱛᱤᱦᱤᱧ ᱫᱚ ᱟᱨᱦᱚᱸ ᱥᱚᱥᱛᱟ ᱧᱚᱜ ᱛᱮᱜᱮ ᱧᱟᱢ ᱞᱮᱱᱟ।
ᱟᱪᱪᱷᱟ
ᱜᱚᱝᱠᱮ ᱛᱟᱦᱚᱞᱮ ᱟᱯᱮ ᱥᱮᱫ ᱥᱩᱠᱨᱤ ᱡᱤᱞ ᱚᱠᱟ ᱞᱮᱠᱟ। ᱠᱚᱣᱟ ᱦᱚᱲ ᱠᱚᱠᱚ ᱵᱟᱹᱲᱛᱤ ᱠᱚ ᱡᱚᱢ ᱜᱮᱭᱟ ᱥᱮ ᱱᱚᱠᱟ ᱛᱷᱚᱲᱟ ᱛᱷᱚᱲᱟ ᱜᱮᱠᱚ ᱡᱚᱢ ᱾
ᱟᱞᱮ ᱫᱚ ᱩᱱᱟᱹᱜ ᱵᱟᱹᱲᱛᱤ ᱫᱚ ᱵᱟᱞᱮ ᱡᱚᱢ ᱜᱮᱭᱟ ᱛᱷᱚᱲᱟ ᱛᱷᱚᱲᱟ ᱜᱟᱱᱞᱮ ᱡᱚᱢ ᱜᱮᱭᱟ।
ᱦᱳᱭ
ᱮᱸᱻ
ᱟᱞᱮ ᱥᱮᱫ ᱢᱟ ᱱᱚᱜᱼᱚ ᱱᱚᱠᱟ ᱫᱤᱱ ᱦᱚᱸ ᱠᱚ ᱡᱚᱢ ᱜᱮᱭᱟ ᱟᱫᱚ ᱚᱠᱟ ᱥᱚᱢᱚᱭ ᱱᱚᱜᱼᱚ ᱱᱚᱠᱟ ᱥᱩᱠᱨᱤ ᱠᱚ ᱨᱩᱣᱟᱹ ᱠᱚ ᱧᱟᱢ ᱞᱮᱠᱚ ᱠᱷᱟᱡ ᱵᱟᱡᱟᱨ ᱫᱟᱢᱚᱜᱼᱟ ᱥᱩᱠᱨᱤ ᱡᱤᱞ ᱦᱚᱸ।
ᱦᱳᱭ ᱦᱳᱭ ᱦᱳᱭ ᱟᱫᱚ ᱜᱚᱝᱠᱮ ᱛᱤᱱᱟᱹᱜ ᱠᱟᱛᱮᱫ ᱪᱟᱞᱟᱜ ᱠᱟᱱᱟ ᱟᱯᱮ ᱚᱱᱛᱮ
ᱦᱮᱸ ᱟᱞᱮ ᱥᱮᱫ ᱫᱚ ᱦᱮᱸ ᱟᱞᱮᱥᱮᱫ ᱫᱚ ᱥᱩᱠᱨᱤ ᱡᱤᱞ ᱫᱚ ᱱᱟᱦᱟᱜ ᱮᱸ ᱡᱚᱠᱷᱚᱱ ᱚᱱᱟ ᱨᱩᱣᱟᱹᱜ ᱠᱟᱱ ᱛᱟᱦᱮᱱᱟᱠᱚ ᱥᱩᱠᱨᱤ ᱩᱱᱫᱚ ᱜᱚᱡ ᱠᱚᱢᱟᱣ ᱞᱮᱱᱟ ᱠᱚ ᱛᱚ ᱟᱫᱚ ᱚᱱᱟᱛᱮ ᱩᱱᱫᱚ ᱱᱚᱝᱠᱟ ᱯᱩᱱᱥᱟᱭ ᱠᱟᱛᱮ ᱱᱟᱦᱟᱜ ᱪᱟᱞᱟᱜ ᱠᱟᱱ ᱛᱟᱦᱮᱸᱱᱟ ᱥᱩᱠᱨᱤ ᱡᱤᱞ ᱨᱮᱱᱟᱜ ᱫᱟᱢ ᱟᱨ ᱱᱤᱛᱚᱜ ᱫᱚ ᱚᱱᱠᱟ ᱵᱟᱨ ᱥᱟᱭ ᱛᱮᱜᱮ ᱧᱟᱢᱚᱜᱚᱜ ᱠᱟᱱᱟ।
ᱦᱳᱭ ᱦᱳᱭ ᱟᱞᱮ ᱱᱚᱛᱮ ᱦᱚᱸ ᱤᱱᱠᱟᱹᱜᱮ ᱱᱤᱛᱚᱜ ᱫᱚ ᱵᱟᱨ ᱥᱟᱭ ᱜᱟᱱ ᱠᱟᱛᱮᱜ ᱜᱮ।
ᱦᱳᱭ
ᱦᱩᱸ
ᱡᱚᱠᱷᱚᱱᱚᱜᱼᱟ ᱩᱱ ᱟᱫᱚ ᱱᱟᱦᱟᱜ ᱥᱩᱠᱨᱤ ᱱᱚᱝᱠᱟ ᱟᱹᱥᱩᱞ ᱦᱚᱲ ᱦᱚᱸᱠᱚ ᱵᱚᱛᱚᱨᱚᱜᱼᱟ। ᱜᱚᱡᱚᱜ ᱛᱟᱠᱚᱣᱟᱠᱚ ᱪᱤᱠᱟᱹᱜ ᱟᱠᱚ ᱵᱟᱠᱷᱟᱱ ᱞᱚᱥ ᱦᱩᱭᱩᱜ ᱛᱟᱠᱚᱣᱟ ᱟᱫᱚ ᱚᱱᱟ ᱛᱮᱜᱮ ᱱᱚᱠᱟ ᱨᱩᱣᱟᱹ ᱠᱚ ᱧᱟᱢ ᱞᱮᱠᱚ ᱠᱷᱟᱡ ᱫᱷᱟᱢᱟ ᱫᱷᱚᱢ ᱠᱚ ᱱᱟᱦᱟᱜ ᱠᱚ ᱟᱠᱷᱨᱤᱧ ᱪᱟᱵᱟ ᱠᱚᱣᱟ ᱟᱫᱚ ᱡᱟᱦᱟᱸᱭ ᱜᱮ ᱢᱮᱱᱟᱭᱟ ᱟᱫᱚ ᱩᱱᱤ ᱩᱱᱤ ᱫᱚ ᱟᱫᱚ ᱟᱫᱚ ᱩᱱᱤ ᱫᱚ ᱵᱟᱹᱲᱛᱤ ᱫᱟᱢ ᱛᱮ ᱱᱟᱦᱟᱜ ᱮ ᱧᱟᱢ ᱠᱮᱫᱟᱭ
ᱦᱮᱸ ᱦᱮᱸ
ᱜᱚᱝᱠᱮ ᱛᱟᱦᱚᱞᱮ ᱟᱯᱮᱥᱮᱫ ᱟᱛᱳ ᱚᱲᱟᱜ ᱠᱚᱨᱮ ᱥᱩᱠᱨᱤ ᱠᱚᱠᱚ ᱟᱹᱥᱩᱞ ᱠᱚᱜᱮᱭᱟ?
ᱦᱮᱸ ᱜᱚᱝᱠᱮ ᱟᱞᱮ ᱦᱚᱸᱞᱮ ᱟᱹᱥᱩᱞ ᱟᱠᱟᱫ ᱠᱚᱣᱟ। ᱢᱟᱱᱮ ᱟᱹᱥᱩᱞ ᱠᱚᱜᱮᱭᱟ ᱠᱚ ᱜᱚᱴᱟᱜᱮ ᱱᱮᱛᱟᱨ ᱟᱞᱮ ᱱᱚᱣᱟ ᱥᱟᱭᱤᱰ ᱨᱮᱫᱚ ᱱᱚᱠᱟ ᱟᱥᱩᱞ ᱠᱚᱜᱮᱭᱟ ᱟᱨ ᱪᱮᱫ ᱥᱩᱠᱨᱤᱭᱟᱜ ᱯᱷᱟᱨᱢ ᱠᱚᱦᱚᱸ ᱢᱮᱱᱟᱜᱼᱟ।
ᱦᱳᱭ ᱟᱞᱮ ᱥᱮ ᱦᱚᱸ ᱥᱩᱠᱨᱤ ᱢᱟ ᱡᱚᱛᱚ ᱚᱲᱟᱜ ᱨᱮᱜᱮ ᱢᱮᱱᱟᱜ ᱠᱚ ᱟᱹᱥᱩᱞᱮᱫ ᱠᱚᱣᱟ ᱱᱮᱛᱟᱨ ᱢᱟ। ᱚᱠᱟ ᱡᱚᱠᱷᱟᱱ ᱢᱮᱨᱚᱢ ᱵᱷᱤᱰᱤ ᱜᱟᱹᱭ ᱰᱟᱝᱨᱟ ᱠᱚᱜᱮᱭᱟ ᱟᱫᱚ ᱚᱱᱟ ᱥᱟᱶ ᱛᱮ ᱦᱚᱸᱜᱼᱚᱭ ᱡᱮᱢᱚᱱ ᱢᱟᱨᱟᱝ ᱢᱟᱨᱟᱝ ᱦᱚᱲᱟᱜ ᱫᱚ ᱥᱩᱠᱨᱤᱭᱟᱜ ᱱᱚᱝᱠᱟᱱ ᱫᱷᱚᱨᱚᱢ ᱵᱮᱱᱟᱣ ᱠᱟᱛᱮᱫ ᱟᱭᱢᱟ ᱰᱷᱮᱨ ᱥᱩᱠᱨᱤ ᱟᱹᱥᱩᱞ ᱟᱠᱟᱫ ᱠᱚᱣᱟ
ᱚ
ᱟᱨ ᱜᱚᱝᱠᱮ ᱞᱟᱹᱭᱫᱟᱹᱧ ᱨᱚᱲ ᱱᱟᱦᱟᱜ ᱚᱠᱟ ᱞᱮᱠᱟ ᱪᱚ ᱟᱸᱡᱚᱢ ᱧᱟᱢᱚᱜ ᱠᱟᱱᱟ ᱦᱮᱸ, ᱚᱱᱮ ᱱᱚᱝᱠᱟ ᱦᱩᱰᱤᱧ ᱦᱩᱰᱤᱧ ᱟᱹᱰᱤ ᱵᱷᱤᱛᱤᱨ ᱨᱮ
ᱟᱹᱰᱤ ᱵᱷᱤᱛᱤᱨ ᱟᱸᱡᱚᱢᱚᱜ ᱠᱟᱱᱟ?
ᱦᱳᱭ ᱚᱠᱟ ᱥᱚᱢᱚᱭ ᱪᱚ ᱱᱚᱝᱠᱟ ᱢᱟᱲᱟᱝ ᱞᱟᱹᱴᱩ ᱧᱚᱜ ᱜᱮ ᱟᱸᱡᱚᱢᱚᱜ ᱠᱟᱱᱟ ᱟᱨ ᱚᱠᱟ ᱥᱚᱢᱚᱭ ᱪᱚ ᱠᱟᱹᱴᱤᱡ ᱧᱚᱜ ᱜᱮ ᱟᱸᱡᱚᱢᱚᱜ ᱠᱟᱱᱟ
ᱟᱪᱪᱷᱟ ᱪᱮᱫ ᱠᱷᱟᱹᱛᱤᱨ ᱛᱮ ᱚᱱᱠᱟ ᱟᱸᱡᱚᱢᱚᱜ ᱠᱟᱱᱟ ᱵᱟᱹᱞᱤᱧ ᱞᱟᱹᱭ ᱫᱟᱲᱮᱭᱟᱜ ᱠᱟᱱᱟ ᱟᱹᱞᱤᱧ ᱦᱚᱸ
ᱦᱳᱭ, ᱨᱚᱲᱢᱟ ᱟᱭᱢᱟ ᱜᱮᱞᱟᱝ ᱨᱚᱯᱚᱲ ᱠᱮᱫᱟ ᱟᱫᱚ ᱛᱤᱦᱤᱧ ᱫᱚ ᱱᱚᱝᱠᱟ ᱜᱮᱞᱮ ᱨᱚᱯᱚᱲᱟ ᱦᱳᱭ
ᱦᱮᱸ ᱦᱮᱸ ᱛᱮᱦᱮᱧ ᱫᱚ ᱱᱤᱝᱠᱟᱹ ᱜᱮᱞᱟᱝ ᱨᱚᱯᱚᱲᱟ ᱴᱟᱭᱤᱢ ᱠᱚ ᱦᱩᱭ ᱮᱱ ᱛᱟᱞᱟᱝᱟ᱾